ᱜᱚᱢᱠᱮ ᱞᱟᱹᱭ ᱫᱟᱞᱤᱧ ᱪᱮᱫ ᱞᱮᱠᱟ ᱢᱮᱱᱟᱜ ᱠᱟᱜ ᱵᱤᱱᱟ?
ᱦᱮᱸ ᱜᱚᱝᱠᱮ ᱱᱤᱭᱟᱹ ᱚᱠᱛᱚ ᱨᱮᱫᱚ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ᱾ ᱟᱹᱵᱤᱱ ᱜᱮ ᱟᱹᱵᱤᱱ ᱜᱮ ᱚᱠᱟᱞᱮᱠᱟ ᱢᱮᱱᱟᱜ ᱟᱠᱟᱫ ᱵᱤᱱᱟ?
ᱟᱹᱞᱤᱧ ᱦᱚᱸ ᱜᱚᱝᱠᱮ ᱱᱤᱭᱟᱹ ᱵᱮᱲᱟ ᱫᱚ ᱪᱟᱸᱫᱳ ᱵᱚᱸᱜᱟ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ᱾
ᱦᱳᱭ ᱦᱳᱭ ᱦᱳᱭ ᱱᱟᱯᱟᱭ ᱛᱟᱦᱮᱞᱮᱠᱷᱟᱱ ᱜᱮ ᱱᱟᱯᱟᱭ᱾
ᱦᱳᱭ ᱦᱳᱭ ᱟᱨ ᱜᱚᱝᱠᱮ ᱜᱷᱟᱨᱚᱸᱧᱡᱽ ᱨᱮᱱ ᱢᱟᱱᱮ ᱚᱲᱟᱜ ᱦᱚᱲ ᱠᱚᱫᱚ
ᱦᱳᱭ ᱜᱚᱝᱠᱮ ᱜᱷᱟᱨᱚᱸᱡᱽ ᱠᱚᱨᱮᱱ ᱦᱚᱸ ᱟᱹᱰᱤ ᱱᱟᱯᱟᱭ ᱜᱮ ᱢᱮᱱᱟᱜ ᱟᱠᱟᱫ ᱟᱹ ᱚᱠᱛᱚ ᱨᱮᱫᱚ ᱟᱫᱚ ᱟᱵᱤᱱ ᱨᱮᱱ ᱜᱮ ᱜᱷᱟᱨᱚᱸᱡᱽ ᱨᱮᱱ ᱚᱠᱟ ᱞᱮᱠᱟ ᱢᱮᱱᱟᱜ ᱠᱟᱜ ᱠᱚᱣᱟ?
ᱦᱳᱭ ᱜᱚᱝᱠᱮ ᱩᱱᱠᱩ ᱦᱚᱸ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱤᱭᱟᱹ ᱵᱮᱲᱟ ᱫᱚ ᱟᱹᱰᱤ ᱱᱟᱯᱟᱭ ᱜᱮ ᱢᱮᱱᱟᱜ ᱠᱟᱜ ᱠᱚᱣᱟ᱾
ᱦᱳᱭ ᱦᱳᱭ ᱦᱳᱭ
ᱟᱨ ᱜᱚᱝᱠᱮ ᱵᱟ. ᱥᱭᱟᱹᱢ ᱱᱟᱵᱤᱱ ᱥᱮ ᱟᱣᱨᱤ ᱵᱮᱲᱟ ᱢᱟ ᱟᱹᱰᱤ ᱜᱟᱱ ᱜᱮ ᱵᱮᱲᱟᱭᱮᱱ?
ᱦᱳᱭ ᱜᱚᱝᱠᱮ ᱵᱟᱹᱥᱭᱟᱹᱢ ᱫᱚ ᱦᱳᱭᱠᱟᱱᱟ, ᱟᱹᱵᱤᱱ ᱜᱮᱵᱤᱱ ᱱᱟᱜ ᱵᱟᱹᱥᱭᱟᱹᱢ ᱟᱠᱟᱱᱟ ᱥᱮ ᱵᱟᱝ?
ᱦᱳᱭ ᱜᱚᱝᱠᱮ ᱟᱹᱞᱤᱧ ᱦᱚᱸ ᱵᱟᱹᱥᱭᱟᱹᱢ ᱫᱚᱞᱤᱧ ᱵᱟᱹᱥᱭᱟᱹᱢ ᱮᱱ ᱜᱮᱭᱟ᱾ ᱟᱨ ᱜᱚᱝᱠᱮ ᱞᱟᱹᱭ ᱫᱟᱞᱤᱧ ᱡᱮ ᱵᱟᱹᱥᱭᱟᱹᱢ ᱮᱱᱟ ᱵᱮᱱ ᱪᱮᱫ ᱪᱮᱫ ᱵᱮᱱ ᱩᱛᱩ ᱞᱮᱫ ᱛᱮ ᱜᱚᱢᱠᱮ ᱪᱮᱫ ᱯᱮ ᱩᱛᱩ ᱞᱮᱫ ᱛᱮ?
ᱠᱷᱟᱹᱥᱤ ᱜᱚᱝᱠᱮ ᱠᱷᱟᱹᱥᱤ ᱢᱮ ᱟᱨᱚᱢ ᱠᱷᱟᱹᱥᱤ ᱡᱮᱞ
ᱚ ᱟᱨ ᱜᱚᱢᱠᱮ ᱢᱮ ᱢᱮᱨᱚᱢ ᱠᱷᱟᱹᱥᱤ ᱥᱩᱢᱩᱱ ᱜᱮ?
ᱦᱳᱭ ᱜᱚᱝᱠᱮ ᱱᱚᱣᱟ ᱠᱚᱥᱟ ᱛᱟᱦᱮᱸ ᱠᱟᱱᱟ ᱟᱨ ᱰᱟᱹᱞ ᱨᱟᱥᱮ ᱛᱟᱦᱮᱸ ᱠᱟᱱᱟ᱾
ᱟᱪᱪᱷᱟ ᱟᱪᱪᱷᱟ ᱟᱪᱪᱷᱟ
ᱦᱳᱭ ᱦᱳᱭ ᱦᱳᱭ ᱦᱳᱭ, ᱛᱟᱦᱚᱞᱮ ᱟᱵᱤᱱ ᱫᱚ ᱛᱮᱫ ᱵᱤᱱ ᱩᱛᱩ ᱠᱟᱫ ᱛᱮ?
ᱟᱹᱞᱤᱧ ᱫᱚ ᱜᱚᱢᱠᱮ ᱚᱱᱟ ᱡᱟᱦᱟᱸ ᱤᱭᱟᱹ ᱦᱤᱲᱤᱧ ᱠᱮᱫᱟ ᱞᱤᱧ ᱦᱟᱯᱮ ᱚᱱᱟ ᱵᱤᱛᱠᱤᱞ ᱡᱮᱞ ᱜᱚᱢᱠᱮ᱾
ᱦᱳᱭ ᱦᱳᱭ ᱦᱳᱭ ᱦᱳᱭ
ᱦᱟᱱᱮ ᱢᱟᱱᱮ ᱚᱱᱟ ᱵᱤᱫᱮᱥ ᱠᱷᱚᱱᱟᱜ ᱢᱟᱱᱮ ᱟᱞᱮ ᱵᱟᱵᱟ ᱟᱹᱜᱩ ᱥᱮᱫ ᱢᱟᱱᱮ ᱠᱟᱹᱢᱤ ᱪᱟᱞᱟᱣ ᱞᱮᱱᱠᱷᱟᱱ ᱟᱫᱚ ᱚᱱᱮ ᱟᱹᱜᱩ ᱛᱚᱨᱟ ᱞᱮᱫᱟᱭ, ᱚᱱᱟ ᱤᱭᱟᱹ ᱢᱚᱦᱟᱨᱟᱥᱴᱨᱚ ᱥᱮᱫ ᱪᱟᱞᱟᱣ ᱞᱮᱱᱟ ᱛᱚ ᱩᱱ ᱟᱹᱜᱩ ᱛᱚᱨᱟ ᱟᱠᱟᱫᱼᱟᱭ ᱚᱱᱟ ᱵᱤᱛᱠᱤᱞ ᱡᱮᱞ᱾
ᱦᱳᱭ ᱦᱳᱭ ᱦᱳᱭ, ᱜᱚᱝᱠᱮ ᱛᱟᱦᱚᱞᱮ ᱟᱹᱰᱤ ᱱᱟᱯᱟᱭ ᱜᱮ ᱵᱩᱡᱷᱟᱹᱜ ᱜᱮᱭᱟ?
ᱮᱠᱫᱚᱢ ᱜᱚᱝᱠᱮ ᱱᱚᱣᱟ ᱰᱟᱹᱝᱨᱤ ᱡᱤᱞ ᱥᱩᱠᱨᱤ ᱡᱤᱞ ᱟᱨ ᱠᱟᱹᱥᱤ ᱡᱤᱞ ᱠᱷᱚᱱᱟᱜ ᱢᱟ ᱟᱨᱚ ᱟᱹᱰᱤ ᱱᱟᱯᱟᱭ ᱟᱹᱭ ᱱᱚᱣᱟ ᱱᱚᱣᱟ ᱡᱤᱞ ᱵᱤᱱ ᱧᱮᱞ ᱵᱟᱲᱟ ᱠᱟᱜᱼᱟ, ᱟᱹᱵᱤᱱ?
ᱵᱟᱝ ᱜᱚᱝᱠᱮ ᱵᱟᱹᱞᱤᱧ ᱧᱮᱞ ᱵᱟᱲᱟ ᱠᱟᱜᱼᱟ ᱟᱞᱤᱧ ᱫᱚ ᱾
ᱦᱳᱭ ᱡᱚᱢ ᱞᱮᱜᱟᱭ ᱵᱤᱱ ᱡᱟᱦᱟᱸ ᱠᱷᱚᱱᱟᱜ ᱜᱮ ᱢᱟᱱᱮ ᱚᱰᱟᱨ ᱠᱟᱛᱮ ᱧᱮᱞ ᱞᱮᱜᱟ ᱠᱟᱛᱮᱫ ᱡᱚᱢ ᱠᱟᱛᱮ ᱧᱮᱞ ᱞᱮᱜᱟᱭ ᱵᱤᱱ ᱾ ᱛᱤᱱᱟᱹᱜ ᱪᱮᱦᱨᱟ ᱥᱤᱵᱤᱞᱟ, ᱱᱚᱣᱟ ᱰᱟᱸᱝᱨᱤ ᱡᱤᱞ ᱢᱟᱱᱮ ᱥᱩᱠᱨᱤ ᱡᱤᱞ ᱡᱟᱦᱟᱸ ᱛᱤᱱᱟᱹᱜ ᱟᱵᱚ ᱱᱚᱣᱟ ᱠᱚᱨᱮ ᱡᱤᱞ ᱢᱮᱱᱟᱜᱼᱟ ᱢᱟᱱᱮ ᱚᱱᱟ ᱠᱚ ᱡᱚᱛᱚ ᱢᱟᱱᱮ ᱛᱟᱭᱚᱢ ᱜᱚᱫ ᱠᱟᱜᱼᱟᱭ ᱜᱚᱢᱠᱮ᱾
ᱦᱳᱭ ᱦᱳᱭ ᱦᱳᱭ ᱦᱳᱭ ᱦᱳᱭ ᱦᱳᱭ ᱦᱳ ᱜᱚᱢᱠᱮ ᱦᱳᱭ ᱦᱳᱭ
ᱦᱳᱭ ᱦᱳᱭ ᱟᱨ ᱜᱚᱝᱠᱮ ᱚᱱᱟ ᱡᱟᱦᱟᱸ ᱦᱚᱜᱼᱚᱭ ᱵᱤᱛ ᱵᱤᱛᱠᱤᱞ ᱡᱤᱞ ᱞᱤᱧ ᱞᱟᱹᱭᱮᱫ ᱦᱳᱭ ᱚᱱᱟ ᱢᱟ ᱚᱱᱟ ᱢᱟ ᱡᱟᱦᱟᱸ ᱠᱚᱥᱟ ᱠᱷᱚᱱᱟᱜ ᱵᱷᱟᱹᱡᱤ ᱠᱷᱚᱱᱟᱜ ᱢᱟ ᱟᱨᱚ ᱚᱱᱟ ᱞᱟᱫ ᱨᱮ ᱟᱨᱚ ᱢᱚᱡᱟ ᱟᱹᱭᱠᱟᱹᱜᱼᱟ
ᱦᱳᱭ ᱜᱚᱝᱠᱮ ᱞᱟᱡ ᱡᱤᱞ ᱫᱚ ᱜᱚᱝᱠᱮ ᱪᱮᱫ ᱞᱤᱧ ᱞᱟᱹᱭᱟ ᱞᱟᱡ ᱡᱮᱞ ᱫᱚ ᱟ ᱡᱟᱦᱟᱸ ᱫᱚ ᱚ ᱟᱹᱵᱤᱱ ᱤᱥᱤᱱ ᱩᱛᱩ ᱟᱨ ᱠᱚᱫᱚ ᱟᱹᱰᱤ ᱢᱟᱱᱮ ᱟᱹᱞᱤᱧ ᱫᱚ ᱮᱸ ᱞᱟ ᱞᱟᱫ ᱟᱨ ᱫᱟᱜ ᱛᱮ ᱢᱟᱹᱰᱤ ᱟᱛᱮ ᱟᱹᱰᱤ ᱢᱚᱸᱡᱽ ᱜᱮᱞᱤᱧ ᱠᱩᱥᱤᱭᱟᱜ ᱜᱮᱭᱟ।
ᱦᱳᱭ ᱦᱳᱭ ᱦᱳᱭ ᱡᱟᱭᱦᱳᱠ ᱜᱚᱝᱠᱮ ᱟᱫᱚᱞᱤᱧ ᱞᱟᱹᱭᱮᱜᱼᱟ ᱡᱮ ᱱᱚᱜᱼᱚᱭ ᱡᱮ ᱟᱵᱚᱣᱟᱜ ᱱᱚᱜᱼᱚᱭ ᱡᱮ ᱜᱟᱞᱚᱪ ᱟᱠ ᱛᱟᱵᱚᱱ, ᱱᱚᱣᱟ ᱜᱟᱞᱚᱪ ᱟᱠᱷᱲᱟ ᱢᱟ ᱟᱹᱰᱤ ᱠᱚᱢ ᱥᱚᱢᱚᱭ ᱨᱮᱱᱟᱜ ᱜᱟᱞᱚᱪ ᱟᱠᱷᱲᱟ ᱠᱟᱱ ᱛᱟᱵᱚᱱᱟ ᱟᱫᱚ ᱜᱚᱝᱠᱮ ᱟᱹᱵᱤᱱ ᱜᱮ ᱪᱮᱫ ᱠᱚᱵᱤᱱ ᱫᱤᱥ ᱦᱩᱫᱤᱥ ᱵᱟᱲᱟ ᱠᱟᱜᱼᱟ ᱡᱮ ᱪᱮᱫ ᱱᱤᱭ ᱜᱟᱞᱢᱟᱨᱟᱣ ᱞᱮᱠᱷᱟᱱ ᱥᱮ ᱱᱟᱯᱟᱭᱚᱜᱼᱟ
ᱦᱳᱭ ᱦᱳᱭ ᱦᱳᱭ ᱟᱫᱚ ᱟᱹᱞᱤᱧ ᱞᱤᱧ ᱫᱤᱥ ᱦᱩᱫᱤᱥ ᱟᱠᱟᱫᱟ ᱡᱮ ᱦᱚᱜᱼᱚᱭ ᱡᱮ ᱦᱮᱸ, ᱱᱟᱦᱟᱜ ᱢᱟᱹᱭ ᱵᱟᱹᱵᱩ ᱛᱟᱠᱚ ᱢᱳᱵᱟᱭᱤᱞ ᱠᱚᱵᱚᱱ ᱮᱢᱟ ᱠᱚ ᱠᱟᱱᱟ᱾ ᱦᱮᱸ, ᱛᱤᱱᱟᱹᱜ ᱠᱚ ᱛᱤᱱᱟᱹᱜ ᱱᱚᱣᱟ ᱢᱳᱵᱟᱭᱤᱞ ᱜᱷᱟᱱᱴᱟᱭ ᱫᱟᱠᱚ ᱛᱚ ᱵᱟᱹᱲᱤᱡᱚᱜ ᱠᱟᱱ ᱜᱮᱭᱟ ᱠᱚ᱾
ᱦᱳᱭ ᱦᱳᱭ ᱦᱳᱭ᱾
ᱛᱚ ᱟᱹᱵᱤᱱ ᱪᱮᱫ ᱵᱤᱱ ᱞᱟᱹᱭᱟ ᱱᱚᱣᱟ ᱢᱳᱵᱟᱭᱤᱞ ᱠᱚᱫᱚ ᱢᱟᱹᱭ ᱵᱟᱹᱵᱩ ᱛᱟᱠᱚ ᱫᱚ ᱮᱢ ᱞᱟᱠ ᱛᱤ ᱠᱟᱹᱱᱟ ᱥᱮ ᱵᱟᱝ ᱠᱟᱱᱟ᱾
ᱦᱳᱭ ᱜᱚᱝᱠᱮ ᱟᱹᱞᱤᱧ ᱫᱚ ᱞᱤᱧ ᱞᱟᱹᱭᱟ ᱢᱟᱱᱮ ᱟᱹᱰᱤ ᱡᱚᱛᱷᱟᱛ ᱠᱩᱠᱞᱤ ᱵᱤᱱ ᱠᱩᱞᱤ ᱟᱠᱟᱫ ᱞᱤᱧᱟ ᱦᱮᱸᱥᱮ ᱟᱹᱞᱤᱧ ᱡᱤᱞᱤᱧ ᱞᱟᱹᱭᱟ ᱜᱚᱝ ᱠᱮ ᱮᱢ ᱫᱚ ᱫᱚᱨᱠᱟᱨ ᱠᱟᱱᱟ ᱢᱮᱱᱠᱷᱟᱱ ᱩᱱᱟᱹᱜ ᱦᱩᱰᱤᱧ ᱨᱮᱫᱚ ᱵᱟᱝᱼᱟ᱾ ᱦᱳᱭ ᱥᱮ, ᱢᱟᱱᱮ ᱠᱤᱪᱷᱩ ᱜᱟᱱ ᱦᱟᱨᱟ ᱵᱩᱨᱩ ᱵᱟᱲᱟ ᱞᱮᱱᱠᱷᱟᱱ ᱢᱚᱴᱟᱢᱩᱴᱤ ᱢᱟᱫᱽᱫᱷᱚᱢᱤᱠ ᱠᱚᱠᱚ ᱮᱢ ᱵᱟᱲᱟ ᱵᱟᱠᱷᱟᱱ ᱟᱫᱚ ᱢᱳᱵᱟᱭᱤᱞ ᱥᱮᱫ ᱛᱮᱜᱮ ᱯᱟᱲᱦᱟᱜ ᱛᱚ ᱦᱩᱭᱩᱜ ᱛᱟᱠᱚᱣᱟ᱾ ᱟᱫᱚ ᱡᱮ ᱚᱱᱟ ᱞᱟᱦᱟ ᱨᱮ ᱡᱟᱦᱟᱸ ᱯᱷᱟᱭᱤᱵᱽ ᱥᱤᱠᱥ ᱥᱮᱵᱷᱮᱱ ᱠᱷᱚᱱᱟᱜ ᱵᱚᱱ ᱢᱳᱵᱟᱭᱤᱞ ᱵᱚᱱ ᱮᱢᱟ ᱠᱚ ᱚᱱᱟ ᱫᱚ ᱮᱠᱫᱚᱢ ᱟᱞᱤᱧ ᱫᱚ ᱵᱟᱞᱤᱧ ᱢᱚᱱᱮᱭᱟ ᱮᱠᱫᱚᱢ ᱱᱟᱯᱟᱭ ᱫᱚ ᱱᱟᱯᱟᱭ ᱠᱟᱹᱢᱤ ᱫᱚ᱾
ᱦᱚᱭ ᱦᱚᱭ ᱦᱚᱭ᱾
ᱱᱚᱣᱟ ᱠᱷᱟᱹᱛᱤᱨ ᱜᱚᱝᱠᱮ ᱢᱟᱱᱮ ᱟᱹᱰᱤ ᱜᱟᱱ ᱠᱟᱢᱤ ᱥᱮ ᱟᱹᱰᱤᱜᱟᱱ ᱟᱹᱰᱤ ᱟᱹᱰᱤ ᱢᱟᱱᱮ ᱟᱵᱚ ᱥᱟᱱᱛᱟᱲ ᱥᱮᱱ ᱥᱟᱶᱛᱟ ᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱥᱮ ᱟᱵᱚᱣᱟᱜ ᱥᱟᱱᱛᱟᱲ ᱥᱚᱢᱟᱡᱽ ᱟᱹᱰᱤᱜᱮ ᱞᱟᱛᱟᱨ ᱥᱮᱜ ᱟᱬᱜᱚ ᱪᱟᱞᱟᱜ ᱠᱟᱱᱟ ᱜᱚᱝ ᱠᱟᱞ ᱞᱤᱧ ᱢᱚᱱᱮᱭᱮᱜᱼᱟ ᱱᱚᱣᱟ ᱢᱳᱵᱟᱭᱤᱞ ᱠᱷᱟᱛ ᱛᱤᱨᱜᱮ ᱜᱚᱝᱠᱮ ᱢᱟᱱᱮ ᱞᱟᱦᱟ ᱛᱮᱢᱟ ᱩᱱ ᱫᱟᱨᱟ ᱢᱟ ᱡᱚᱠᱷᱚᱱ ᱢᱳᱵᱟᱭᱤᱞ ᱵᱟᱝ ᱛᱟᱦᱮᱜ ᱠᱟᱱ ᱫᱟᱨᱟ ᱢᱟᱱᱟ ᱡᱚᱛᱚᱜᱮ ᱱᱟᱯᱟᱭ ᱜᱮ ᱪᱟᱞᱟᱜ ᱠᱟᱱ ᱛᱟᱦᱮᱸᱱ᱾
ᱦᱳᱭ ᱜᱚᱝᱠᱮ, ᱦᱳᱭ᱾
ᱦᱮᱸ, ᱯᱮᱲᱟ ᱯᱟᱹᱲᱦᱟᱹ ᱠᱚᱨᱮ ᱨᱚᱲ ᱜᱟᱞᱢᱟᱨᱟᱣ ᱥᱮ ᱡᱟᱦᱟᱱᱟᱜ ᱡᱤᱱᱤᱥ ᱢᱟᱱᱮ ᱯᱨᱟᱭᱵᱷᱮᱴ ᱠᱟᱛᱮᱫ ᱛᱟᱦᱮᱱ ᱱᱮᱛᱟᱨ ᱫᱚ ᱪᱤᱱ ᱦᱚᱸ ᱢᱟᱱᱮ ᱩᱠᱩ ᱨᱮᱫᱚ ᱵᱟᱝ ᱛᱟᱦᱮᱱ ᱠᱟᱱᱟ ᱦᱚᱭᱥᱮ, ᱡᱚᱛᱚ ᱡᱤᱱᱤᱥ ᱢᱳᱵᱟᱭᱤᱞ ᱨᱮ ᱥᱟᱢᱟᱝ ᱥᱚᱫᱚᱨ ᱥᱟᱢᱟᱝ ᱜᱚᱫᱚᱜ ᱠᱟᱱᱟ ᱚᱠᱚᱭ ᱚᱠᱟᱨᱮ ᱦᱟᱱᱮ ᱜᱚᱝ ᱠᱮ ᱚᱠᱚᱭ ᱵᱟᱯᱞᱟᱜ ᱠᱟᱱᱟᱭ ᱦᱮᱸ ᱥᱮ ᱚᱱᱟ ᱦᱚᱸᱵᱤᱱ ᱧᱮᱞ ᱧᱟᱢᱟ᱾ ᱚᱠᱚᱭ ᱦᱟᱸᱰᱮ ᱪᱷᱟᱹᱰᱭᱣᱜ ᱠᱟᱱᱟᱭ ᱚᱱᱟ ᱦᱚᱸᱵᱤᱱ ᱧᱮᱞ ᱧᱟᱢᱟ ᱚᱠᱚᱭ ᱨᱟᱰᱤᱭᱮᱱᱟᱭ᱾ ᱧᱮᱞ ᱧᱟᱢᱟ ᱟᱨ ᱜᱚᱝᱠᱮ ᱚᱠᱚᱭ ᱚᱠᱟᱨᱮ ᱮᱠᱥᱤᱰᱮᱱᱚᱜ ᱠᱟᱱᱟ ᱚᱱᱟ ᱦᱚᱸᱵᱤᱱ ᱧᱮᱞ ᱧᱟᱢᱟ᱾
ᱦᱚᱭ ᱜᱚᱝᱠᱮ ᱦᱚᱭ ᱦᱚᱭ ᱦᱚᱭ ᱜᱚᱝᱠᱮ ᱟᱨ ᱢᱤᱫᱴᱟᱝ ᱞᱤᱧ ᱧᱮᱞ ᱟᱠᱟᱜ ᱜᱮᱭᱟ ᱯᱟᱹᱦᱤᱞ ᱫᱚ ᱡᱟᱦᱟᱸ ᱫᱚ ᱯᱟᱹᱦᱤᱞ ᱫᱚ ᱯᱷᱳᱱ ᱠᱚ ᱵᱟᱝ ᱛᱟᱦᱮᱸ ᱠᱟᱱᱟ ᱛᱚ ᱦᱟᱯᱲᱟᱢ ᱠᱚᱠᱚ ᱞᱟᱹᱭ ᱜᱮᱭᱟ ᱡᱮ ᱞᱟᱦᱟᱛ ᱛᱮᱫᱚ ᱮᱸᱻ ᱠᱟᱭᱨᱟ ᱥᱟᱠᱟᱢ ᱛᱮᱞᱮ ᱤᱫᱤ ᱴᱚᱠᱟᱭᱟ ᱛᱟᱲᱟᱢ ᱛᱮᱜᱮ᱾
ᱠᱮ ᱱᱚᱣᱟ ᱫᱚ ᱟᱹᱰᱤ ᱥᱟᱹᱨᱤ ᱜᱮᱵᱤᱱ ᱟᱸᱡᱚᱢ ᱠᱟᱜᱼᱟ᱾ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ᱾
ᱱᱮᱛᱟᱨ ᱫᱩᱞᱤᱧ ᱧᱮᱞ ᱮᱫᱟ ᱢᱳᱵᱟᱭᱤᱞ ᱠᱚ ᱩᱰᱩᱝ ᱠᱟᱛᱮᱜ ᱪᱟᱞᱟᱣ ᱦᱚᱸ ᱵᱟᱝ ᱦᱩᱭᱩᱜ ᱠᱟᱱᱟ, ᱢᱚᱵᱟᱭᱤᱞ ᱛᱮᱜᱮ ᱡᱷᱚᱛᱚ ᱠᱩᱞ ᱜᱟᱱᱚᱜ ᱠᱟᱱᱟ, ᱯᱷᱚᱴᱚ ᱠᱚ ᱱᱟᱦᱟᱜ᱾
ᱦᱳᱭ ᱦᱳᱭ, ᱟᱨ ᱟᱨᱚ ᱜᱚᱝᱠᱮ ᱱᱮᱛ ᱱᱮᱛᱟᱨ ᱫᱚ ᱚᱱᱮ ᱜᱤᱨᱟᱹ ᱫᱚ ᱥᱩᱫᱩ ᱜᱮ ᱢᱟᱱᱮ ᱥᱩᱫᱩ ᱜᱮᱵᱚᱱ ᱛᱚᱞᱮᱜᱼᱟ, ᱦᱳᱭᱥᱮ ᱚᱱᱟ ᱫᱚ ᱡᱟᱦᱟᱸ ᱟᱛᱩ ᱥᱳᱞᱳ ᱟᱱᱟ ᱜᱮᱵᱚᱱ ᱧᱮᱞᱮᱜᱼᱟ ᱚᱱᱟ ᱜᱤᱨᱟᱹ ᱫᱚ ᱯᱮᱲᱟ ᱯᱟᱹᱲᱦᱟᱹ ᱴᱷᱮᱱ ᱫᱚ ᱵᱟᱵᱚᱱ ᱤᱫᱤ ᱦᱚᱴᱚ ᱠᱟᱜ ᱠᱟᱱᱟ᱾ ᱟᱨ ᱱᱮᱛᱟᱨ ᱫᱚ ᱦᱟᱱᱮ ᱵᱚᱱ ᱦᱟᱱᱮ ᱚᱱᱮ ᱵᱚᱱ ᱪᱟᱹᱞᱩ ᱟᱠᱟᱜ ᱚᱱᱮ ᱡᱟᱦᱟᱸ ᱱᱮᱛᱟᱨ ᱫᱚ ᱠᱟᱜᱚᱡᱽ ᱠᱟᱜᱚᱡᱽ ᱨᱮᱵᱚᱱ ᱚᱞ ᱮᱜᱼᱟ ᱟᱨ ᱦᱳᱭᱱᱟ ᱯᱷᱳᱴᱳ ᱠᱟᱛᱮᱫ ᱵᱚᱱ ᱠᱩᱞ ᱟᱠᱚ ᱠᱟᱱᱟ᱾
ᱦᱳᱭ ᱜᱚᱝᱠᱮ ᱦᱳᱭ ᱱᱚᱜᱼᱚ ᱱᱚᱣᱟ ᱴᱟᱜ ᱟᱹᱰᱤ ᱜᱮᱞᱤᱧ ᱟᱹᱞᱤᱧ ᱦᱚ ᱞᱤᱧ ᱧᱮᱞ ᱟᱠᱟᱫᱟ᱾ ᱚᱱᱟ ᱡᱟᱦᱟᱸ ᱫᱚ ᱮᱸ ᱜᱤᱨᱟᱹ ᱠᱚ ᱫᱚ ᱱᱮᱛᱟᱨ ᱫᱚ ᱵᱟᱝᱼᱼ ᱛᱚᱞᱚᱜ ᱠᱟᱱᱟ ᱩᱱᱟᱹᱜ ᱦᱮᱸ
ᱛᱚᱞ ᱫᱚ ᱜᱚᱝᱠᱮ ᱛᱚᱞᱚᱜ ᱠᱟᱱᱟ ᱟᱫᱚ ᱢᱟᱱᱮ ᱜᱤᱨᱟᱹ ᱠᱚᱫᱚ ᱢᱟᱱᱮ ᱵᱟᱝ ᱤᱫᱤ ᱦᱩᱭᱩᱜ ᱠᱟᱱᱟ ᱵᱟᱝ ᱤᱫᱤ ᱥᱮᱴᱮᱨ ᱦᱩᱭᱩᱜ ᱠᱟᱱᱟ᱾
ᱦᱳᱭ ᱦᱳᱭ ᱦᱳᱭ ᱚᱱᱟᱜᱮ ᱟᱨᱠᱤ ᱵᱟᱝ ᱤᱫᱤᱜ ᱠᱟᱱᱟ᱾ ᱛᱚ ᱚᱱᱛᱮ ᱞᱟᱹᱭ ᱟᱵᱚᱱ ᱠᱟᱱᱟ ᱠᱚ ᱥᱮ᱾
ᱦᱳᱭ ᱦᱳᱭ ᱜᱚᱢᱠᱮ ᱦᱳᱭ᱾
ᱦᱳᱭ ᱦᱳᱭ ᱦᱳᱭ ᱛᱚ ᱟᱹᱞᱤᱧ ᱫᱚᱞᱤᱧ ᱞᱟᱹᱭᱟ ᱡᱮ ᱱᱚᱣᱟ ᱟᱵᱚᱣᱟᱜ ᱡᱟᱦᱟᱸ ᱥᱮᱨᱣᱟ ᱢᱮᱱᱟᱜ ᱛᱟᱵᱚᱱᱟ ᱜᱤᱨᱟᱹ ᱤᱫᱤᱴᱚ ᱱᱚᱣᱟ ᱡᱮᱢᱚᱱ ᱵᱚᱱ᱾ ᱤᱫᱤ ᱴᱚᱠᱟᱜ ᱢᱟ ᱚᱲᱟᱜ ᱚᱲᱟᱜ ᱛᱮ ᱦᱮᱸ᱾
ᱦᱳᱭ ᱦᱳᱭ ᱜᱚᱢᱠᱮ ᱦᱳᱭ᱾
ᱦᱳᱭ ᱟᱨᱠᱤ ᱟᱨ ᱢᱟᱭ ᱵᱟᱹᱵᱩ ᱛᱟᱠᱚ ᱢᱟ ᱠᱟᱹᱴᱤᱡ ᱠᱟᱹᱴᱤᱡ ᱠᱷᱚᱱᱜᱮ ᱚᱻ ᱢᱳᱵᱟᱭᱤᱞ ᱠᱚᱵᱚᱱ ᱮᱢᱟ ᱠᱚ ᱠᱟᱱᱟ ᱚᱱᱟ ᱫᱚ ᱵᱟᱝ ᱮᱢ ᱞᱟᱹᱠᱛᱤᱜᱼᱟ ᱦᱮᱸ᱾
ᱦᱳᱭ ᱦᱳᱭ ᱜᱚᱝᱠᱮ ᱧᱮᱞ ᱵᱮᱱ ᱜᱚᱢᱠᱮ ᱟᱨ ᱢᱤᱫᱴᱮᱱ ᱱᱚᱜᱼᱚᱭ ᱡᱮ ᱢᱳᱵᱟᱭᱤᱞ ᱵᱚᱱ ᱱᱚᱜᱼᱚᱭ ᱜᱷᱟᱱᱴᱟ ᱮᱢᱟ ᱵᱚᱱ ᱮᱢᱟ ᱠᱚ ᱠᱟᱱᱟ ᱵᱚᱱ ᱢᱳᱵᱟᱭᱤᱞ ᱩᱱᱟᱹᱜ ᱜᱤᱫᱽᱨᱟᱹᱼᱼ ᱚᱱᱟ ᱦᱳᱭ ᱥᱮ ᱢᱟᱹᱭ ᱵᱟᱹᱵᱩ ᱛᱟᱠᱚ ᱦᱳᱭ ᱥᱮ ᱡᱟᱦᱟᱸ ᱟᱵᱚᱣᱟᱜ ᱥᱟᱶᱼᱼ ᱥᱟᱱᱛᱟᱲ ᱥᱟᱶᱛᱟ ᱨᱮᱱᱟᱜ ᱮᱱᱮᱡ ᱥᱮᱨᱮᱧ ᱟᱹᱨᱤᱪᱟᱹᱞᱤ ᱚᱱᱟ ᱠᱚ ᱡᱚᱛᱚ ᱜᱮᱠᱚ ᱢᱟᱱᱮ ᱠᱚ ᱦᱤᱲᱤᱧ ᱪᱟᱵᱟᱭᱮᱫᱼᱟ ᱥᱮ ᱵᱟᱠᱚ ᱧᱮᱞ ᱛᱤᱭᱳᱜ ᱜᱚᱫᱮᱜᱼᱟ᱾
ᱦᱳᱭ ᱦᱚᱭ ᱦᱚᱭ᱾
ᱢᱳᱵᱟᱭᱤᱞ ᱧᱮᱞ ᱨᱮᱜᱮ ᱠᱚ ᱛᱟᱦᱮᱱ ᱠᱟᱱᱟ ᱜᱚᱝᱠᱮ ᱟᱨ ᱞᱤᱧ ᱧᱮᱞᱮᱫ ᱠᱚᱣᱟ ᱮᱸ ᱦᱟᱱᱮ ᱚᱨᱠᱮᱥᱴᱟᱨᱼᱼ ᱠᱚᱨᱮ ᱫᱚ ᱴᱷᱤᱠ ᱦᱟᱸᱜ ᱢᱳᱵᱟᱭᱤᱞ ᱯᱚᱠᱮᱴ ᱨᱮ ᱠᱷᱟᱹᱲ ᱠᱟᱛᱮ ᱠᱚ ᱮᱱᱮᱡ ᱫᱟᱲᱮᱭᱟᱜ ᱠᱟᱱᱟ ᱜᱚᱝᱠᱮ ᱟᱨ ᱡᱚᱠᱷᱚᱱ ᱜᱮ ᱚᱱᱮ ᱵᱟᱦᱟᱼᱼ ᱥᱚᱨᱦᱟᱭ ᱥᱮ ᱫᱚᱝ ᱞᱟᱜᱽᱲᱮ ᱦᱩᱭ ᱜᱚᱫᱚᱜ ᱠᱟᱱᱟ ᱟᱫᱚ ᱩᱱᱫᱚ ᱜᱚᱝᱠᱮᱼᱼ ᱩᱱᱠᱤᱢ ᱦᱟᱱᱮᱢ ᱢᱟᱱᱮ ᱚᱱᱟ ᱢᱟᱱᱮ ᱦᱚᱲ ᱫᱚᱠᱚ ᱮᱱᱮᱡᱟ ᱟᱨ ᱩᱱᱠᱩ ᱫᱚ ᱩᱱᱠᱩ ᱢᱟᱹᱭ ᱵᱟᱹᱵᱩ ᱛᱟᱠᱚ ᱫᱚ ᱚᱱᱟ ᱫᱷᱟᱨᱮ ᱨᱮ ᱫᱩᱲᱩᱵ ᱠᱟᱛᱮᱫ ᱦᱟᱸᱰᱮ ᱜᱮᱢ ᱠᱚᱠᱚ ᱠᱷᱮᱞ ᱵᱟᱲᱟᱭᱟ ᱦᱮᱸ ᱥᱮ᱾ ᱛᱟᱦᱚᱞᱮ ᱜᱚᱝᱠᱮ ᱚᱱᱟ ᱫᱚ ᱚᱠᱟ ᱞᱮᱠᱟ ᱵᱚᱸᱜᱟᱼᱼ ᱠᱩ ᱩᱱᱠᱩ ᱜᱤᱫᱟᱹᱨ ᱯᱤᱫᱟᱹᱨ ᱠᱚ ᱮᱱᱮᱡ ᱥᱮ ᱥᱮᱨᱮᱧ ᱥᱮ ᱨᱩ ᱞᱮᱜᱟᱭᱟᱹᱧ ᱚᱱᱟ ᱵᱟᱠᱚ ᱠᱚ ᱪᱮᱥᱴᱟ ᱭᱮᱫᱟ ᱜᱚᱝᱠᱮ ᱚᱱᱟ
ᱦᱳᱭ ᱜᱚᱝᱠᱮ ᱱᱚᱣᱟ ᱠᱚᱫᱚ ᱮᱠᱟᱞ ᱵᱟᱹᱲᱤᱡ ᱦᱩᱭᱩᱜ ᱠᱟᱱᱟ ᱦᱮᱸ ᱱᱚᱣᱟ ᱠᱚᱫᱚ ᱟᱵᱚ ᱟᱵᱚ ᱪᱮᱫ ᱦᱩᱭᱩᱜ ᱛᱟᱵᱚᱱᱟ ᱩᱱᱠᱩ ᱦᱮᱸ ᱞᱟᱦᱟ ᱚ ᱚᱱᱛᱮ ᱟᱠᱚ ᱠᱷᱟᱱ ᱜᱮᱛᱚ ᱟᱠᱚ ᱠᱚ ᱵᱟᱰᱟᱭ ᱧᱟᱢᱟ ᱥᱮ,
ᱮᱠᱫᱚᱢ ᱮᱠᱫᱚᱢ ᱮᱠᱫᱚᱢ ᱡᱚᱛᱷᱟᱫ ᱜᱚᱢᱠᱮ ᱡᱚᱛᱷᱟᱫ ᱾
ᱦᱳᱭ ᱦᱳᱭ ᱟᱨ ᱱᱮᱛᱟᱨ ᱫᱚ ᱜᱚᱝᱠᱮ ᱮᱱᱮᱡ ᱠᱚᱦᱚᱸ ᱯᱟᱞᱴᱟᱜ ᱠᱟᱱᱟ᱾
ᱦᱳᱭ ᱜᱚᱝᱠᱮ ᱢᱟᱱᱮ ᱢᱟᱼᱼ ᱢᱟᱨᱮ ᱨᱟᱦᱟ ᱢᱟᱨᱮ ᱨᱟᱦᱟ ᱥᱮ ᱜᱚᱝᱠᱮ ᱢᱟᱨᱮ ᱨᱟᱦᱟ ᱥᱮ ᱢᱟᱨᱮ ᱨᱩ ᱱᱮᱛᱟᱨ ᱫᱚ ᱱᱮᱛᱟᱨ ᱵᱟᱹᱵᱩ ᱢᱟᱹᱭ ᱵᱟᱹᱵᱩ ᱛᱟᱠᱚ ᱠᱚ ᱢᱟ ᱵᱟᱠᱚ ᱠᱩᱥᱤᱭᱟᱜ ᱠᱟᱱ᱾
ᱦᱚᱭ ᱦᱚᱭ ᱦᱚᱭ ᱦᱚᱭ᱾
ᱢᱟᱱᱮ ᱱᱟᱦᱟᱜ ᱟᱜ ᱨᱩ ᱱᱟᱦᱟᱜ ᱟᱜ ᱥᱮᱨᱮᱧ ᱛᱮᱠᱚ ᱮᱱᱮᱡ ᱥᱮᱨᱮᱧᱚᱜ ᱠᱟᱱᱟ ᱱᱮᱛᱟᱨ ᱫᱚ ᱢᱟᱨᱮ ᱨᱩ ᱨᱟᱦᱟ ᱫᱚ ᱡᱟᱦᱟᱸ ᱟᱵᱚᱨᱮᱱ ᱯᱼᱼ ᱯᱩᱨᱩᱫᱩᱞ ᱠᱚ ᱢᱟᱨᱮ ᱦᱟᱯᱲᱟᱢ ᱠᱚᱣᱟᱜ ᱮᱱᱮᱡ ᱥᱮᱨᱮᱧ ᱦᱳᱭ ᱥᱮ ᱚᱱᱟ ᱠᱚᱫᱚ ᱱᱮᱛᱟᱨᱼᱼ ᱢᱟᱹᱭ ᱵᱟᱹᱵᱩ ᱛᱟᱠᱚ ᱫᱚ ᱮᱠᱫᱚᱢ ᱵᱟᱠᱚ ᱠᱩᱥᱤᱭᱟᱜ ᱠᱟᱱᱟ᱾
ᱦᱳᱭ ᱜᱚᱝᱠᱮ ᱧᱮᱞᱚᱜ ᱠᱟᱱ ᱜᱮᱭᱟ ᱱᱮᱛᱟᱨ ᱫᱚ ᱢᱟᱹᱭ ᱵᱟᱹᱵᱩ ᱛᱟᱠᱚ ᱫᱚ ᱠᱟᱹᱴᱤᱡᱼᱼ ᱪᱮᱫ ᱞᱮᱠᱟ ᱪᱚ ᱜᱚᱝᱠᱮ ᱠᱚ ᱮᱱᱮᱡ ᱠᱟᱱᱟᱢ ᱦᱟᱱ ᱛᱮ ᱛᱷᱤᱭᱟᱹ ᱱᱟᱛᱮ ᱛᱷᱤᱭᱟᱹ ᱟᱨᱼᱼ
ᱦᱳᱭ ᱜᱚᱝᱠᱮ ᱚᱱᱮᱞᱤᱧ ᱞᱟᱹᱭᱮᱫ ᱫᱚ ᱜᱚᱢᱠᱮ ᱚᱱᱟ ᱛᱟᱞᱟᱨᱮ ᱡᱩᱫᱤ ᱢᱤᱼᱼ ᱢᱤᱫᱴᱮᱱ ᱜᱚᱲᱚᱢ ᱵᱩᱲᱦᱤ ᱮᱱᱮᱡ ᱥᱟᱱᱟᱭᱮᱭᱟ ᱱᱩᱠᱩ ᱠᱩᱲᱤ ᱜᱤᱫᱟᱹᱨᱟ ᱜᱚᱲᱚᱢ ᱠᱩᱲᱤ ᱛᱟᱠᱚ ᱥᱟᱞᱟᱜᱼᱟ ᱦᱳᱭ ᱥᱮ ᱢᱟᱱᱮ ᱩᱱᱤ ᱜᱚᱲᱚᱢ ᱠᱩ ᱩᱱᱤ ᱜᱚᱲᱚᱢ ᱵᱩᱲᱦᱤ ᱫᱚ ᱮᱠᱫᱚᱢ ᱚᱸᱰᱮ ᱫᱚᱠᱚ ᱢᱟᱱᱮ ᱤᱭᱟᱹᱭ ᱟᱠᱚ ᱢᱟᱱᱮ ᱪᱮᱫᱞᱮᱠᱟᱞᱤᱧ ᱞᱟᱹᱭᱟ ᱢᱟᱱᱮ ᱦᱟᱱᱮ ᱛᱩᱭᱩ ᱡᱮᱢᱚᱱ ᱢᱤᱫᱴᱟᱝ ᱥᱟᱵ ᱠᱟᱵᱮᱱ ᱥᱤᱢ ᱧᱟᱢ ᱟᱠᱟᱫᱮᱭᱟ ᱪᱮᱠᱟ ᱵᱟᱠᱚ ᱦᱟᱱᱛᱮ ᱱᱟᱛᱮ ᱜᱮᱨᱮᱭᱟ ᱠᱚ ᱜᱮᱨ ᱠᱟᱛᱮ ᱠᱚ ᱦᱟᱱᱛᱮ ᱱᱟᱛᱮ ᱠᱚ ᱥᱤᱲᱟᱹᱝᱮᱭᱟ ᱦᱳᱭ ᱚᱱᱠᱟ ᱠᱚ ᱫᱮᱭᱟᱠᱚ ᱩᱱᱤ ᱜᱚᱲᱚᱢ ᱵᱩᱲᱦᱤ ᱫᱚ ᱢᱟᱱᱮ ᱩᱱᱤ ᱩᱱᱤ ᱜᱚᱲᱚᱢ ᱵᱩᱲᱦᱤ ᱫᱚ ᱢᱟᱱᱮ ᱜᱚᱝ ᱮ ᱢᱟᱱᱮ ᱩᱱᱠᱩ ᱜᱚᱲᱚᱢ ᱠᱩᱲᱤ ᱥᱟᱠᱚ ᱥᱟᱞᱟᱜ ᱢᱟᱱᱮ ᱮᱱᱮᱡ ᱦᱚᱸ ᱮᱠᱫᱚᱢ ᱱᱮᱛᱟᱨ ᱫᱚ ᱮᱠᱫᱚᱢ ᱟᱹᱰᱤ ᱵᱟᱝ ᱴᱷᱤᱠ ᱜᱚᱜ ᱠᱟᱱᱟ ᱵᱩᱡ ᱫᱟᱵᱮᱱ ᱛᱚ
ᱦᱳᱭ ᱜᱚᱝᱠᱮ ᱟᱹᱞᱤᱧ ᱢᱤᱫᱴᱤᱡ ᱛᱟᱦᱚᱞᱮ ᱠᱟᱹᱦᱱᱤ ᱞᱤᱧ ᱞᱟᱹᱭ ᱞᱮᱜᱮ ᱟᱹᱞᱤᱧᱟᱜ ᱡᱟᱦᱟᱸ ᱛᱷᱤᱭ ᱞᱮᱫ ᱞᱤᱧᱟ ᱦᱮᱸ ᱛᱚ ᱠᱟᱹᱴᱤᱡ ᱧᱚᱜ ᱜᱮᱞᱤᱧ ᱛᱟᱦᱮᱸ ᱠᱟᱱᱟ ᱛᱚ ᱟᱫᱚ ᱦᱳᱭᱛᱚ ᱧᱮᱞ ᱞᱤᱧ ᱪᱟᱞᱟᱣ ᱟᱠᱟᱱᱟ ᱟᱭᱳ ᱛᱩᱞᱩᱡ ᱟᱨ ᱟᱭᱳ ᱫᱚᱭ ᱦᱚᱵᱚᱨ ᱟᱠᱟᱫ ᱞᱤᱧᱟ
ᱦᱳᱭ ᱦᱳᱭ ᱦᱳᱭ
ᱯᱟᱠᱟᱣ ᱞᱮᱠᱷᱟᱱ ᱟᱫᱚ ᱱᱚᱜᱼᱚ ᱱᱚᱝᱠᱟ ᱮ ᱱᱮᱛᱟᱨᱟᱜ ᱫᱚ ᱱᱟᱜ ᱰᱤᱥᱠᱳ ᱮᱱᱮᱡ ᱠᱟᱱᱟ ᱦᱮᱸ ᱛᱟᱭᱚᱢ ᱥᱮᱫ ᱠᱚ ᱯᱷᱟᱸᱫᱟᱭᱫᱟ ᱦᱮᱸ
ᱦᱳᱭ ᱦᱳᱭ
ᱚᱱᱟ ᱤᱧᱫᱩᱧ ᱡᱟᱹᱯᱤᱫ ᱟᱠᱟᱫ ᱜᱮᱭᱟ ᱟᱫᱚ ᱮᱱᱮᱡ ᱮᱱᱮᱡ ᱛᱮᱱᱟᱜ ᱟᱹᱰᱤ ᱡᱳᱨ ᱠᱚ ᱯᱷᱟᱸᱫᱟ ᱵᱮᱨᱮᱫ
ᱦᱳᱭ ᱦᱳᱭ
ᱦᱳᱭ ᱦᱳᱭ ᱛᱚ ᱟᱫᱚ ᱟᱭᱳ ᱫᱚ ᱫᱚᱢᱮ ᱮᱜᱮᱨ ᱠᱮᱫ ᱠᱚᱣᱟᱭ ᱦᱟᱱᱛᱮ ᱪᱟᱞᱟᱜ ᱯᱮ ᱱᱚᱛᱮ ᱪᱟᱞᱟᱜ ᱯᱮ ᱦᱮᱸ ᱧᱮᱞᱚᱜ ᱠᱟᱱᱟᱜᱼ ᱱᱚᱝᱠᱟ ᱦᱚᱲ ᱦᱚᱸᱠᱚ ᱮᱱᱮᱡ ᱮᱱᱮᱡ ᱛᱮ ᱦᱚᱲ ᱦᱚᱸᱠᱚ ᱯᱷᱟᱸᱫᱟ ᱵᱟᱲᱟᱭᱮᱫ
ᱦᱳᱭ ᱦᱳᱭ ᱦᱳᱭ
ᱦᱮᱸ
ᱟᱫᱚ ᱜᱚᱝᱠᱮ ᱱᱮᱛᱟᱨ ᱫᱚ ᱱᱚᱜ ᱱᱚᱝᱠᱟ ᱠᱳᱱᱳ ᱮᱱᱮᱡ ᱨᱮᱱᱟᱜ ᱠᱳᱱᱚ ᱢᱟᱱᱮ ᱢᱤᱫᱴᱮᱱ ᱤᱭᱟᱹ ᱵᱟᱹᱱᱩᱜᱼᱟ ᱡᱮ ᱱᱚᱣᱟ ᱥᱮᱨᱮᱧ ᱨᱮᱫᱚ ᱱᱚᱝᱠᱟ ᱮᱱᱮᱡ ᱦᱩᱭᱩᱜᱼᱟ ᱜᱚᱝᱠᱮ ᱦᱳᱭ ᱥᱮ ᱢᱟᱱᱮ ᱡᱟᱦᱟᱸ ᱞᱮᱠ ᱚᱱᱟᱠᱟᱱᱟᱜ ᱥᱮᱨᱮᱧ ᱨᱮᱜᱮ ᱜᱚᱝᱠᱮ ᱫᱷᱟᱹᱞᱩᱭ ᱫᱷᱟᱹ ᱞᱩᱭ ᱫᱷᱟᱹᱞᱩᱭ ᱫᱷᱟᱹᱞᱩᱭ ᱮᱱᱮᱡ ᱞᱮᱠᱷᱟᱱ ᱜᱮ ᱦᱩᱭᱩᱜᱼᱟ ᱢᱟᱱᱮ ᱱᱤᱝᱠᱟ ᱦᱚᱲ ᱡᱩᱫᱤ ᱚᱸ ᱚᱱᱟ ᱩᱱᱠᱩ ᱛᱟᱞᱟ ᱨᱮ ᱮᱱᱮᱡ ᱠᱚᱵᱤᱱ ᱥᱟᱵ ᱮᱢᱟᱱ ᱜᱚᱫᱚᱜᱼᱟ ᱦᱳᱭᱥᱮ ᱟᱵᱤᱱ ᱫᱚ ᱚᱠᱟ ᱠᱚᱨᱮ ᱪᱩᱵᱤᱱ ᱞᱮᱸᱡᱮᱫ ᱜᱚᱡ ᱜᱚᱫᱚᱜᱼᱟ
ᱦᱳᱭ ᱦᱳᱭ
ᱟᱫᱚ ᱜᱚᱝᱠᱮ ᱱᱚᱣᱟ ᱠᱚ ᱡᱟᱛᱮ ᱵᱚᱱᱫᱚ ᱦᱩᱭᱩᱜ ᱢᱟ ᱦᱳᱭ ᱥᱮ ᱚᱱᱟ ᱠᱚ ᱵᱟᱨᱮ ᱛᱮ ᱵᱟᱨᱭᱟ ᱜᱟᱱ ᱟᱹᱵᱤᱱ ᱠᱟᱛᱷᱟ ᱵᱤᱱ ᱨᱚᱲ ᱥᱟᱸᱜᱮᱭᱟᱜ ᱠᱷᱟᱱ ᱟᱹᱰᱤ ᱜᱮ ᱱᱟᱯᱟᱭ ᱠᱚᱜ-ᱟ
ᱦᱳᱭ ᱜᱚᱝᱠᱮ ᱱᱚᱣᱟ ᱫᱚ ᱢᱟᱺᱡᱷᱤ ᱵᱟᱵᱟ ᱠᱚ ᱥᱮ ᱢᱚᱬᱮ ᱦᱚᱲ ᱠᱚ
ᱦᱩ
ᱥᱟᱶ ᱢᱤᱫ ᱟᱛᱳ ᱦᱚᱲ ᱫᱩᱲᱩᱵ ᱠᱟᱛᱮᱜ ᱢᱤᱫ ᱡᱟᱭᱨᱟ ᱠᱟᱛᱮᱜ ᱱᱚᱣᱟ ᱫᱚ ᱜᱟᱞᱚᱪ ᱦᱩᱭᱩᱜᱼᱟ ᱡᱮ ᱮ ᱟᱹᱛᱩ ᱨᱮᱫᱚ ᱱᱚᱝᱠᱟᱱᱟᱜ ᱮᱱᱮᱡ ᱠᱚ ᱥᱮ ᱢᱟᱭᱤᱠ ᱠᱚᱫᱚ ᱵᱟ ᱱᱚᱣᱟ ᱵᱟᱯᱞᱟ ᱠᱚᱨᱮ ᱫᱚ ᱢᱚᱬᱮ ᱢᱟᱦᱟ ᱠᱚᱨᱮ ᱫᱚ ᱟᱹᱜᱩ ᱫᱚ ᱮᱠᱟᱞ ᱜᱮ ᱵᱟᱝ ᱜᱟᱱᱚᱜᱼᱟ
ᱦᱳᱭ ᱜᱚᱝᱠᱮ ᱟᱨ ᱜᱚᱝᱠᱮ ᱱᱮᱛᱟᱨ ᱢᱟ ᱚᱱᱮ ᱵᱟᱦᱟ ᱥᱚᱨᱦᱟᱭ ᱨᱮ ᱥᱮ ᱵᱟᱦᱟ ᱥᱚᱨᱦᱟᱭ ᱚᱱᱟ ᱡᱟᱞᱮ ᱠᱚᱨᱮᱫ ᱦᱚᱸ ᱱᱮᱛᱟᱨ ᱫᱚ ᱢᱟᱱᱮ ᱵᱚᱠᱥ ᱢᱟᱭᱤᱠ ᱛᱮᱜᱤ ᱠᱚ ᱮᱱᱮᱡ ᱥᱮᱨᱮᱧ ᱜᱚᱫᱮᱜᱼᱟ
ᱦᱳᱭ ᱜᱚᱢᱠᱮ ᱱᱚᱣᱟ ᱫᱚ ᱟᱹᱛᱩ ᱢᱟᱺᱡᱷᱤ ᱠᱚᱣᱟᱜ ᱜᱮ ᱴᱷᱤᱠ ᱵᱟᱹᱱᱩᱜ ᱟᱠᱟᱜᱼᱟ ᱦᱮᱸ ᱾
ᱦᱳᱭ ᱦᱳᱭ ᱾
ᱟᱛᱳ ᱵᱟᱵᱟ ᱠᱚᱞᱤᱱ ᱫᱳᱥ ᱠᱚᱣᱟ ᱡᱟᱦᱟᱸ ᱫᱚ ᱠᱤᱱ ᱱᱚᱣᱟ ᱧᱮᱞ ᱥᱟᱢᱴᱟᱣ ᱞᱟᱹᱠ ᱛᱤ ᱠᱟᱱ ᱛᱟᱠᱤᱱᱟ ᱦᱮᱸ ᱡᱟᱦᱟᱸ ᱫᱚ ᱟᱵᱚᱣᱟᱜ ᱥᱟᱶᱛᱟ ᱨᱮ ᱵᱟᱹᱱᱩᱜ ᱟᱠᱟᱫᱟ ᱚᱱᱟ ᱛᱮ ᱟᱠᱚ ᱠᱚ ᱨᱟᱹᱥᱠᱟᱹᱭᱮᱫᱟ ᱾ ᱡᱟᱦᱟᱸ ᱫᱚ ᱟᱵᱚᱣᱟᱜ ᱴᱟᱢᱟᱠ ᱛᱩᱢᱫᱟᱜ ᱠᱚ ᱢᱳᱫᱮᱜ ᱠᱟᱱᱟ ᱦᱮᱸ ᱾
ᱦᱳᱭ ᱦᱳᱭ ᱜᱚᱝᱠᱮ ᱦᱳᱭ ᱾
ᱚᱱᱟᱜᱮ ᱡᱩᱫᱤ ᱢᱟᱺᱡᱷᱤ ᱵᱟᱵᱟ ᱠᱚ ᱱᱚᱣᱟ ᱵᱟᱠᱚ ᱧᱮᱞ ᱥᱟᱢᱴᱟᱣᱟ, ᱛᱟᱦᱞᱮ ᱟᱵᱚᱣᱟᱜ ᱱᱚᱣᱟ ᱥᱟᱶᱛᱟ ᱫᱚ ᱱᱚᱝᱠᱟ ᱜᱮ ᱪᱟᱞᱟᱜ ᱛᱟᱵᱚᱱᱟ ᱾
ᱮᱠᱫᱚᱢ ᱮᱠᱫᱚᱢ ᱜᱚᱝᱠᱮ ᱟᱹᱰᱤ ᱡᱚᱛᱷᱟᱛ ᱜᱚᱝᱠᱮ ᱡᱟᱭ ᱦᱳᱠ ᱾ ᱜᱚᱝᱠᱮ ᱟᱵᱤᱱᱟᱜ ᱟᱸᱻ ᱟᱵᱤᱱ ᱥᱟᱞᱟᱜ ᱟᱨᱚ ᱜᱟᱞᱢᱟᱨᱟᱣ ᱠᱟᱛᱮᱜ ᱟᱹᱰᱤ ᱮᱻ ᱨᱟᱹᱥᱠᱟᱹ ᱞᱤᱧ ᱟᱴᱠᱟᱨ ᱠᱮᱜᱼᱟ ᱾ ᱦᱳᱭ ᱥᱮ ᱾ ᱟᱹᱵᱤᱱᱟᱜ ᱱᱚᱣᱟ ᱟᱹᱵᱤᱱᱟᱜ ᱱᱚᱣᱟ ᱡᱟᱦᱟᱸ ᱠᱩᱠᱞᱤ ᱨᱮᱱᱟᱜ ᱛᱮᱞᱟᱞᱤᱧ ᱮᱢ ᱫᱟᱲᱮᱭᱟᱫᱟ ᱥᱮ ᱟᱹᱞᱤᱧᱟᱜ ᱠᱩᱠᱞᱤ ᱨᱮᱱᱟᱜ ᱟᱵᱮᱱ ᱛᱮᱞᱟ ᱵᱮᱱ ᱮᱢ ᱡᱟᱦᱟᱸ ᱟᱹᱰᱤ ᱥᱟᱸᱭ ᱥᱟᱸᱭ ᱥᱟᱨᱦᱟᱣ ᱾ ᱟᱨ ᱥᱟᱶᱛᱮ ᱟᱹᱰᱤ ᱡᱚᱦᱟᱨ ᱞᱤᱧ ᱪᱟᱞ ᱟᱵᱮᱱᱟ ᱦᱚᱴᱚᱜ ᱰᱚᱵᱚᱜ ᱡᱚᱦᱟᱨ ᱾
ᱦᱳᱭ ᱦᱳᱭ, ᱦᱳᱭ ᱜᱚᱝᱠᱮ ᱟᱹᱰᱤ ᱥᱟᱨᱦᱟᱣ ᱟᱹᱵᱤᱱ ᱦᱚᱸ ᱟᱹᱵᱤᱱ ᱥᱟᱶ ᱜᱟᱞᱢᱟᱨᱟᱣ ᱟᱹᱰᱤ